ᱦᱮᱞᱳ
ᱦᱮᱸ ᱟᱸᱡᱚᱢᱚᱜ ᱠᱟᱱᱟ
ᱦᱮᱸ ᱤᱧ ᱦᱚᱧ ᱟᱸᱡᱚᱢ ᱧᱟᱢᱮᱫ ᱛᱟᱵᱮᱱᱟ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ
ᱪᱮᱫ ᱠᱚᱦᱚᱸ ᱵᱟᱝ ᱱᱚᱜᱼᱚᱭ ᱵᱟᱭᱨᱮ ᱠᱚᱨᱮ ᱩᱰᱩᱠ ᱦᱩᱭ ᱟᱠᱟᱱᱟ ᱠᱟᱹᱴᱤᱡ ᱦᱚᱭ ᱡᱚᱢ ᱟᱹᱰᱤ ᱫᱤᱱ ᱜᱮ ᱡᱟᱹᱯᱩᱫ ᱠᱮᱫᱟᱭ ᱛᱚ ᱟᱨ ᱚᱱᱠᱟ ᱚᱭᱮᱫᱟᱨ ᱠᱚ ᱵᱷᱟᱜᱤ ᱵᱟᱝ ᱛᱟᱦᱮᱸ ᱠᱟᱱᱟ
ᱤᱱᱟᱹ ᱠᱟᱨᱚᱱ ᱛᱮ ᱪᱷᱟᱫᱽ ᱨᱮ ᱢᱮᱱᱟᱜ ᱞᱤᱧᱟ
ᱦᱮᱸ ᱱᱚᱣᱟ ᱫᱚ ᱮᱠᱫᱚᱢ ᱥᱟᱹᱨᱤᱜᱮ ᱫᱚᱢᱮ ᱜᱮ ᱡᱟᱹᱯᱩᱫ ᱠᱮᱫᱟᱭ ᱱᱟᱯᱟᱭ ᱦᱚᱸ ᱦᱩᱭᱱᱟ ᱡᱟᱹᱯᱩᱫ ᱠᱟᱛᱮ ᱦᱚᱸ ᱠᱟᱹᱢᱤ ᱠᱚᱦᱚᱸ ᱟᱹᱰᱤ ᱜᱮ ᱜᱩᱴᱭᱟᱹᱣ ᱟᱮᱱᱟ ᱟᱨ ᱵᱟᱝᱮ ᱡᱟᱹᱯᱩᱫ ᱠᱮᱢᱟᱭ ᱦᱟᱸᱜ ᱠᱟᱱ ᱠᱟᱹᱢᱤ ᱠᱚᱦᱚᱸ ᱵᱟᱝᱜᱮ ᱜᱩᱴᱭᱟᱹᱣ ᱠᱚᱜᱼᱟ ᱟᱪᱪᱷᱟ ᱛᱮᱦᱮᱧ ᱫᱩᱧ ᱢᱚᱱᱮᱭᱮᱫᱟ ᱟᱞᱟᱝ ᱫᱚ ᱦᱟᱸᱜ ᱠᱷᱟᱱ ᱱᱚᱣᱟ ᱚᱞ ᱪᱤᱠᱤ ᱤᱫᱤ ᱠᱟᱛᱮᱜ ᱞᱟᱝ ᱨᱚᱯᱚᱲᱟ
ᱟᱪᱪᱷᱟ ᱵᱷᱟᱜᱤ ᱦᱮᱸ ᱵᱷᱟᱜᱤ ᱴᱚᱯᱤᱠ ᱧᱟᱢ ᱟᱠᱟᱫᱟᱢ ᱱᱚᱣᱟ ᱱᱤᱭᱮ ᱛᱮ ᱜᱟᱞᱢᱟᱨᱟᱣ ᱫᱚᱨᱠᱟᱨ ᱠᱟᱱᱟ ᱨᱚᱯᱚᱲ ᱫᱚᱨᱠᱟᱨ ᱠᱟᱱᱟ
ᱛᱟᱦᱞᱮ ᱱᱤᱛᱚᱜ ᱧᱮᱞᱚᱜ ᱠᱟᱱᱟ ᱥᱟᱹᱨᱤᱜᱮ ᱚᱞ ᱪᱤᱠᱤ ᱫᱚ ᱟᱭᱢᱟ ᱜᱟᱱ ᱡᱟᱭᱜᱟ ᱨᱮᱜᱮ ᱦᱟᱸᱜ ᱠᱷᱟᱱ ᱠᱚ ᱯᱟᱲᱦᱟᱜ ᱠᱟᱱᱟ ᱟᱯᱮ ᱥᱮᱫ ᱦᱚᱸᱠᱤ ᱯᱟᱲᱦᱟᱜ ᱜᱮᱭᱟ ᱠᱚ ᱱᱚᱣᱟ ᱚᱞ ᱪᱤᱠᱤ ᱛᱮ
ᱦᱮᱸ ᱟᱞᱮ ᱥᱮᱫ ᱨᱮ ᱯᱟᱲᱦᱟᱜ ᱜᱮᱭᱟ ᱠᱚ ᱚᱞᱪᱤᱠᱤ ᱛᱮ ᱦᱚᱭ ᱯᱨᱟᱭ ᱜᱮ ᱤᱥᱠᱩᱞ ᱠᱚ ᱠᱷᱩᱞᱟᱹᱣ ᱠᱟᱱᱟ ᱢᱚᱰᱮᱞ ᱠᱚ ᱢᱮᱱᱟᱜᱼᱟ ᱢᱟᱱᱮ ᱵᱮᱥ ᱵᱮᱥ ᱜᱮᱠᱚ ᱯᱟᱲᱦᱟᱜ ᱠᱟᱱ ᱜᱮᱭᱟ ᱟᱨ ᱵᱮᱥ ᱜᱮ ᱜᱤᱫᱽᱨᱟᱹ ᱠᱚᱦᱚᱸ ᱟᱹᱰᱤ ᱥᱮᱱ ᱪᱟᱞᱟᱜ ᱠᱟᱱ ᱜᱮᱭᱟ ᱠᱚ ᱢᱟᱱᱮ ᱵᱮᱥ ᱢᱤᱫᱴᱟᱝ ᱟᱵᱚᱣᱟᱜ ᱱᱚᱣᱟ ᱫᱚ ᱡᱮᱦᱮᱛᱩ ᱞᱤᱯᱤ ᱠᱟᱱ ᱛᱟᱵᱚᱱᱟ ᱵᱮᱥ ᱠᱚ ᱵᱷᱚᱛᱛᱤᱜ ᱠᱟᱱ ᱜᱮᱭᱟ ᱟᱞᱮ ᱥᱮᱫ ᱢᱟᱛᱚ ᱟᱨ ᱟᱯᱮ ᱥᱮᱫ ᱢᱟᱛᱚ
ᱦᱮᱸ ᱟᱞᱮ ᱥᱮᱱ ᱦᱚᱸ ᱱᱚᱝᱠᱟ ᱜᱮ ᱜᱤᱫᱽᱨᱟᱹ ᱠᱚᱫᱚ ᱠᱚ ᱯᱟᱲᱦᱟᱜ ᱠᱟᱱ ᱜᱮᱭᱟ ᱤᱧᱦᱩᱧ ᱧᱮᱞᱮᱫ ᱠᱚᱣᱟ ᱤᱧᱦᱚᱸ ᱜᱤᱫᱽᱨᱟᱹ ᱠᱩᱧ ᱠᱩᱞᱤ ᱵᱟᱲᱟᱭᱮᱫ ᱠᱚ ᱛᱟᱦᱮᱸᱱᱟ ᱟᱫᱚᱧ ᱠᱩᱞᱤᱭᱮᱫ ᱠᱚᱣᱟ ᱡᱮ ᱟᱯᱮ ᱚᱞ ᱪᱤᱠᱤ ᱯᱟᱲᱦᱟᱣ ᱠᱟᱛᱮ ᱚᱠᱟᱮ ᱞᱮᱠᱟ ᱯᱮ ᱵᱩᱡᱷᱟᱹᱣ ᱫᱟ ᱥᱮ ᱡᱟᱦᱟᱸ ᱯᱟᱹᱨᱥᱤ ᱯᱛᱮ ᱞᱟᱦᱟ ᱛᱮᱯᱮ ᱯᱟᱲᱦᱟᱜ ᱠᱟᱱ ᱛᱟᱦᱮᱫ ᱦᱟᱱᱟ ᱠᱷᱚᱱ ᱱᱚᱣᱟᱴᱟᱜ ᱫᱚ ᱛᱤᱱᱟᱹᱜ ᱱᱟᱯᱟᱭ ᱯᱮ ᱵᱩᱡᱷᱟᱹᱣᱫᱟ ᱟᱫᱚ ᱠᱚ ᱞᱟᱹᱭ ᱵᱟᱲᱟᱭᱮᱫᱟ ᱡᱮ ᱟᱹᱰᱤ ᱵᱷᱟᱜᱮ ᱵᱩᱡᱷᱟᱹᱣ ᱧᱟᱢ ᱫᱟ ᱵᱩᱨᱩ ᱱᱚᱣᱟ ᱠᱷᱟᱹᱛᱤᱨ ᱜᱮ ᱟᱠᱚ ᱡᱟᱦᱟᱸ ᱛᱮᱠᱚ ᱚᱞᱚᱜ ᱠᱟᱱᱟ ᱟᱨ ᱚᱱᱟ ᱜᱮᱠᱚ ᱨᱚᱲ ᱠᱟᱱᱟ ᱚᱱᱟ ᱠᱷᱟᱹᱛᱤᱨ ᱟᱹᱰᱤ ᱞᱚᱜᱚᱱ ᱛᱮ ᱚᱱᱟ ᱡᱤᱱᱤᱥ ᱴᱟᱜ ᱠᱚ ᱟᱸᱜᱚᱡ ᱧᱟᱢ ᱫᱟ
ᱦᱮᱸ ᱟᱪᱪᱷᱟ ᱟᱹᱵᱤᱱ ᱠᱟᱹᱴᱤᱡ ᱞᱟᱹᱭ ᱵᱤᱱ ᱥᱮ ᱟᱵᱚ ᱡᱮ ᱱᱚᱜᱼᱚᱭ ᱟᱵᱚᱣᱟᱜ ᱞᱤᱯᱤ ᱫᱚᱵᱚᱱ ᱢᱟᱱᱮ ᱯᱟᱲᱦᱟᱜ ᱠᱟᱱᱟ ᱠᱚ ᱱᱤᱛᱚᱜ ᱯᱟᱲᱦᱟᱜ ᱠᱟᱱᱟ ᱵᱚᱱ ᱟᱵᱤᱱ ᱢᱟᱱᱮ ᱟᱵᱚ ᱵᱷᱚᱵᱤᱥᱥᱚᱛ ᱨᱮᱱᱟᱜ ᱠᱟᱹᱴᱤᱡ ᱚᱱᱮ ᱪᱮᱫᱠᱟ ᱟᱵᱤᱱᱟᱜ ᱤᱭᱟᱹ ᱛᱮᱵᱤᱱ ᱞᱟᱹᱭᱟ ᱠᱟᱴᱤᱡ ᱞᱟᱹᱭ ᱵᱤᱱ
ᱟᱪᱪᱷᱟ ᱟᱨ ᱟᱵᱤᱱ ᱪᱷᱚᱴ ᱞᱟᱹᱭ ᱵᱤᱱ ᱦᱟᱸᱜ ᱠᱷᱟᱱ ᱵᱩᱡᱷᱟᱹᱣ ᱧᱟᱢ
ᱟᱵᱤᱱᱟᱜ ᱢᱚᱛᱟᱢᱚᱛ ᱛᱮ ᱦᱮᱸᱥᱮ ᱪᱮᱫ ᱵᱤᱱ ᱮᱢᱟ ᱱᱚᱣᱟ ᱨᱮ ᱡᱩᱫᱤ ᱱᱚᱸᱜᱼᱚᱭ ᱡᱮ ᱚᱹᱜᱼᱚᱭ ᱡᱚ ᱛᱚ ᱱᱤᱛᱚᱜ ᱢᱟᱛᱚ ᱡᱚᱛᱚ ᱵᱚᱱ ᱱᱚᱝᱠᱟ ᱵᱚᱱ ᱯᱟᱲᱦᱟᱜ ᱠᱟᱱ ᱜᱮᱭᱟ ᱟᱵᱚᱣᱟᱜ ᱞᱤᱯᱤ ᱛᱮ ᱦᱮᱸ ᱥᱮ
ᱦᱮᱸ
ᱪᱟᱞᱟᱣ ᱤᱫᱤᱜ ᱠᱟᱱ ᱜᱮᱭᱟ ᱡᱮᱢᱚᱱ ᱚᱸᱜᱼᱚᱭ ᱱᱤᱛᱚᱜ ᱵᱩᱡᱷᱟᱹᱣ ᱧᱟᱢ ᱠᱟᱱᱟ ᱢᱤᱫᱴᱟᱝ ᱢᱟᱱᱮ ᱵᱤᱭᱮᱰ ᱠᱚ ᱦᱮᱸᱥᱮ ᱵᱤᱭᱮᱰ ᱠᱚᱞᱮᱡᱽ ᱵᱟᱹᱱᱩᱜᱼᱟ ᱟᱨ ᱱᱤᱛᱚᱜ ᱢᱟᱛᱚ ᱥᱟᱱᱟᱢ ᱜᱤᱫᱽᱨᱟᱹ ᱠᱚ ᱢᱟᱱᱮ ᱯᱟᱲᱦᱟᱜ ᱠᱟᱱ ᱛᱟᱵᱚᱱᱟᱵᱚᱱ ᱢᱟᱱᱮ ᱯᱟᱲᱦᱟᱜ ᱠᱟᱱᱟ ᱵᱚᱱ ᱛᱟᱦᱞᱮ ᱟᱵᱤᱱ ᱪᱮᱫ ᱵᱤᱱ ᱢᱚᱱᱮᱭᱟ ᱟᱵᱚ ᱵᱷᱚᱵᱤᱥᱥᱚᱛ ᱠᱤ ᱥᱩᱛᱛᱤ ᱟᱵᱚ ᱢᱟᱱᱮ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ
ᱦᱮᱸ ᱟᱹᱰᱤ ᱵᱷᱟᱜᱤ ᱱᱟᱯᱟᱭ ᱠᱩᱠᱞᱤ ᱜᱮᱵᱤᱱ ᱫᱚᱦᱚ ᱟᱠᱟᱫᱟ
ᱦᱩᱸ
ᱞᱟᱹᱠᱛᱤ ᱠᱟᱱ ᱜᱮᱭᱟ ᱡᱟᱸᱦᱟᱱᱟᱜ ᱢᱤᱫᱴᱟᱝ ᱡᱟᱸᱦᱟᱱᱟᱜ ᱥᱟᱛᱟᱢ ᱪᱮᱛᱟᱱ ᱨᱮᱜᱮ ᱡᱮᱦᱮᱛᱩ ᱢᱤᱫᱴᱟᱝ ᱯᱟᱹᱴᱷᱩᱣᱟᱹᱭ ᱯᱟᱲᱦᱟᱜ ᱠᱟᱱᱟᱭ ᱟᱫᱚ ᱩᱱᱤ ᱦᱚᱸ ᱟᱭᱟᱜ ᱱᱚᱣᱟ ᱞᱟᱦᱟ ᱥᱮᱫ ᱞᱟᱯᱷᱟᱝ ᱪᱟᱞᱟᱜ ᱞᱟᱹᱜᱤᱫ ᱛᱮᱫᱚ ᱡᱟᱦᱟᱸ ᱠᱚ ᱫᱚᱠᱟᱨ ᱡᱤᱱᱤᱥ ᱯᱚᱛᱨᱚ ᱢᱮᱱᱟᱜᱼᱟ ᱡᱟᱦᱟᱸ ᱠᱚᱢ ᱞᱟᱹᱭ ᱠᱮᱫᱟ ᱡᱮᱢᱚᱱ ᱵᱤᱭᱮᱰ ᱠᱚᱞᱮᱡᱽ ᱥᱠᱩᱞ ᱱᱚᱣᱟ ᱠᱚᱫᱚ ᱮᱠᱟᱞ ᱜᱮ ᱞᱟᱹᱠᱛᱤ ᱠᱟᱱᱟ ᱵᱟᱝᱠᱷᱟᱱ ᱛᱚ ᱩᱱᱤ ᱯᱟᱹᱴᱷᱩᱣᱟᱹ ᱛᱚ ᱥᱩᱫᱩ ᱢᱤᱫᱴᱟᱝ ᱟᱜᱼᱮ ᱵᱟᱨᱮᱭᱟᱭ ᱡᱮ ᱱᱚᱣᱟ ᱢᱤᱫᱴᱟᱝ ᱞᱤᱯᱤ ᱠᱟᱱ ᱛᱟᱞᱤᱧᱟ ᱱᱚᱣᱟᱛᱮ ᱯᱟᱨᱦᱟᱣ ᱦᱩᱭᱩᱜᱼᱟ ᱥᱮ ᱵᱟᱨᱟᱭ ᱦᱩᱭᱩᱜᱼᱟ ᱮᱴᱩ ᱢᱟᱱᱮ ᱩᱱᱴᱩᱠᱩ ᱫᱷᱟᱹᱵᱤᱡ ᱜᱮ ᱟᱭᱟᱜ ᱦᱚᱸ ᱵᱟᱰᱟᱭ ᱛᱟᱸᱦᱮᱱ ᱛᱟᱭᱟ ᱱᱚᱣᱟ ᱠᱷᱚᱱ ᱞᱟᱦᱟ ᱥᱮᱫ ᱫᱚ ᱦᱟᱸᱜ ᱠᱷᱟᱱ ᱵᱟᱝ ᱜᱮ ᱟᱹᱵᱤᱱ ᱪᱮᱫ ᱵᱤᱱ ᱢᱚᱱᱮᱭᱟ ᱱᱚᱣᱟ ᱠᱚ ᱜᱚᱴᱟ ᱞᱟᱹᱠᱛᱤ ᱠᱟᱱᱟ ᱱᱚᱣᱟ
ᱦᱮᱸ ᱟᱵᱤᱱ ᱴᱷᱤᱠ ᱠᱟᱛᱷᱟ ᱵᱤᱱ ᱞᱟᱹᱭ ᱠᱮᱫᱟ ᱴᱷᱤᱠ ᱢᱚᱛ ᱢᱟᱱᱮ ᱟᱹᱞᱤᱧᱟᱜ ᱦᱚᱸ ᱟᱹᱵᱤᱱᱟᱜ ᱢᱚᱛᱨᱮ ᱥᱟᱭᱞᱤᱧ ᱮᱢᱟ
ᱟᱪᱪᱷᱟ ᱟᱵᱤᱱ ᱵᱤᱱ ᱵᱟᱨᱟᱭᱟ ᱠᱤ ᱱᱚᱣᱟ ᱱᱚᱣᱟ ᱡᱟᱦᱟᱸ ᱞᱤᱯᱤ ᱫᱚᱠᱟᱱᱟ ᱤᱧ ᱫᱚ ᱦᱟᱸᱜ ᱠᱷᱟᱱ ᱵᱟᱝ ᱤᱧ ᱟᱸᱡᱚᱢ ᱵᱟᱨᱟ ᱟᱠᱟᱫᱟ ᱚᱠᱚᱭᱮ ᱵᱮᱱᱟᱣ ᱟᱠᱟᱫᱟᱭ ᱥᱮᱜ ᱡᱮᱢᱚᱱ ᱮᱴᱟᱜ ᱯᱟᱹᱨᱥᱤ ᱠᱚᱣᱟᱜ ᱫᱚ ᱱᱚᱝᱠᱟ ᱜᱮ ᱟᱜ ᱞᱤᱯᱤ ᱠᱚᱠᱚ ᱵᱮᱱᱟᱣ ᱠᱟᱫᱟ ᱠᱚ ᱠᱤᱪᱷᱩ ᱦᱚᱲᱟᱜ ᱧᱩᱛᱩᱢ ᱠᱚᱫᱚᱧ ᱵᱟᱲᱟᱭ ᱛᱟᱠᱚᱣᱟ ᱟᱫᱚ ᱱᱚᱣᱟ ᱴᱟᱜ ᱚᱞᱪᱤᱠᱤ ᱨᱮᱱᱟᱜ ᱠᱤ ᱧᱩᱛᱩᱢ ᱠᱚᱵᱤᱱ ᱵᱟᱨᱟᱭᱟ ᱚᱠᱚᱭ ᱵᱮᱱᱟᱣ ᱟᱠᱟᱫᱟᱭ
ᱦᱮᱸ ᱟᱹᱞᱤᱧ ᱵᱟᱲᱟᱭ ᱢᱮᱱᱟᱜ ᱛᱟᱹᱞᱤᱧᱟ ᱚᱱᱟ ᱫᱚ ᱩᱸ ᱞᱟᱹᱭ ᱫᱟ‌ ᱞᱤᱧ ᱩᱱᱤ ᱫᱚ ᱦᱩᱭᱩᱜ ᱠᱟᱱᱟᱭ ᱟᱵᱚ ᱨᱮᱱ ᱜᱩᱨᱩ ᱜᱚᱝᱠᱮ ᱡᱟᱦᱟᱸᱭ ᱫᱚᱵᱚᱱ ᱢᱮᱛᱟᱭ ᱠᱟᱱᱟ ᱯᱚᱱᱰᱤᱛ ᱨᱚᱜᱷᱩᱱᱟᱛᱷ ᱢᱩᱨᱢᱩ ᱱᱩᱭ ᱟᱵᱚᱣᱟᱜ ᱱᱚᱣᱟ ᱞᱤᱯᱤ ᱫᱚᱭ ᱛᱮᱭᱟᱨ ᱞᱮᱫ ᱛᱟᱵᱚᱱᱟᱭ
ᱚ
ᱟᱨ ᱟᱵᱚᱣᱟᱜ ᱢᱤᱫᱴᱟᱝ ᱵᱷᱟᱹᱜᱤ ᱱᱟᱯᱟᱭ ᱰᱟᱦᱟᱨ ᱛᱮᱭᱟᱨᱚᱜ ᱞᱟᱹᱜᱤᱫ ᱛᱮᱜᱮ ᱱᱩᱭ ᱱᱚᱣᱟ ᱢᱟᱱᱮ ᱪᱤᱠᱤ ᱞᱤᱯᱤ ᱵᱮᱱᱟᱣ ᱞᱮᱫ ᱛᱟᱵᱚᱱᱟᱭ
ᱟᱪᱪᱷᱟ ᱢᱟᱱᱮ ᱱᱩᱭ ᱜᱮ ᱛᱟᱦᱮᱸ ᱠᱟᱱᱟᱭ ᱡᱟᱦᱟᱸᱭ ᱫᱚ ᱱᱚᱣᱟ ᱥᱟᱱᱛᱟᱲᱟᱜ ᱞᱟᱦᱟᱱᱛᱤ ᱩᱛᱱᱟᱹᱣ ᱪᱮᱛᱟᱱ ᱨᱮ ᱱᱚᱣᱟ ᱜᱚᱨᱚᱥᱚᱯᱚᱦᱚᱫ ᱠᱚᱫᱚᱭ ᱮᱡ ᱟᱠᱟᱫᱟᱭ
ᱦᱳᱭ ᱟᱨ ᱛᱟᱦᱮᱸ ᱠᱟᱱᱟᱭ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱩᱱᱤ ᱦᱚᱸ ᱛᱟᱦᱮᱸ ᱠᱟᱱ ᱜᱮᱭᱟᱭ ᱠᱤᱱᱛᱩ ᱡᱷᱚᱛᱚ ᱠᱷᱚᱱᱟᱜ ᱢᱮᱱ ᱤᱭᱟᱹ ᱨᱮᱫᱚ ᱢᱮᱱᱟᱭ ᱛᱟᱵᱚᱱᱟ ᱜᱩᱨᱩ ᱜᱚᱢᱠᱮ ᱜᱮ ᱥᱟᱦᱮᱫ ᱞᱮᱜᱟᱹ ᱢᱟᱱᱮ ᱥᱟᱦᱮᱸᱫ ᱞᱮᱠᱟᱛᱮ ᱧᱮᱞ ᱜᱟᱱ ᱞᱮᱝᱠᱷᱟᱱ ᱫᱚ ᱥᱟᱹᱫᱷᱩ ᱨᱟᱢᱪᱟᱸᱫᱽ ᱢᱩᱨᱢᱩ ᱜᱚᱝᱠᱮ
ᱟᱪᱪᱷᱟ,
ᱟᱨ ᱟᱵᱚᱣᱟᱜ ᱚᱱᱟ ᱦᱮᱸ ᱟᱵᱚᱣᱟᱜ ᱱᱚᱣᱟ ᱞᱤᱯᱤ ᱞᱮᱠᱟ ᱛᱮ ᱧᱮᱞ ᱞᱮᱠᱷᱟᱱ ᱫᱚ ᱜᱩᱨᱩ ᱜᱚᱝᱠᱮ ᱯᱚᱱᱰᱤᱛ ᱨᱚᱜᱷᱩᱛᱷ ᱢᱩᱨᱢᱩ ᱜᱮᱼᱼ ᱢᱮᱱᱟᱭ ᱛᱟᱵᱚᱱᱟ ᱩᱱᱤ ᱜᱮ ᱯᱳᱭᱞᱳ ᱛᱮᱭᱟᱨ ᱞᱮᱫ ᱛᱟᱵᱚᱱᱟᱭ ᱱᱚᱣᱟ ᱞᱤᱯᱤ ᱠᱚ ᱟᱨ ᱩᱱᱤ ᱜᱮᱭᱼᱼ ᱵᱩᱡᱷᱟᱹᱣ ᱦᱚᱪᱚ ᱞᱮᱫ ᱵᱚᱱᱟ ᱡᱮ ᱟᱵᱚ ᱦᱚᱸ ᱟᱵᱚᱣᱟᱜ ᱞᱤᱯᱤ ᱢᱮᱱᱟᱜ ᱛᱟᱵᱚᱱᱟ ᱟᱵᱚ ᱟᱵᱚᱣᱟᱜ ᱞᱤᱯᱤ ᱛᱮ ᱟᱵᱚᱼᱼ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱱᱚᱣᱟ ᱱᱤᱭᱟᱹ ᱛᱮ ᱟᱵᱚ ᱵᱚᱱ ᱯᱟᱲᱦᱟᱣ ᱫᱟᱲᱮᱭᱟᱜᱼᱟ᱾ ᱥᱮ ᱟᱵᱚ ᱦᱚᱸ ᱟᱵᱚᱣᱟᱜ ᱢᱤᱫᱴᱮᱱ ᱞᱤᱯᱤᱼᱼ ᱛᱮᱭᱟᱨ ᱠᱟᱛᱮ ᱟᱜᱟᱢ ᱟᱵᱚᱣᱟᱜ ᱡᱟᱦᱟᱸ ᱢᱟᱨᱥᱟᱞ ᱫᱟᱲᱮᱭᱟᱜ-ᱟ ᱵᱚᱱ ᱟᱵᱚᱱᱟᱜ ᱰᱟᱦᱟᱨ ᱠᱚ᱾
ᱟᱪᱪᱷᱟ ᱟᱪᱪᱷᱟ ᱡᱟᱦᱟᱸ ᱢᱤᱫᱴᱟᱝ ᱥᱟᱶᱦᱮᱫ ᱨᱮᱱᱟᱜ ᱢᱤᱫᱴᱟᱝ ᱠᱟᱛᱷᱟ ᱵᱤᱱ ᱞᱟᱹᱭ ᱠᱮᱫᱟ ᱟᱫᱚ ᱱᱚᱣᱟ ᱞᱟᱹᱭ ᱛᱮ ᱫᱚ ᱢᱟᱼ ᱪᱤᱛ ᱠᱚᱫᱚ ᱵᱩᱡᱷᱟᱹᱜ ᱜᱮᱭᱟ, ᱤᱱᱛᱚ ᱦᱟᱸᱜ ᱠᱷᱟᱱ ᱩᱱᱟᱹᱜ ᱫᱚ ᱵᱟᱹᱧ ᱵᱟᱨᱟᱭᱟ, ᱱᱚᱶᱟ ᱠᱚ ᱤᱫᱤ ᱠᱟᱛᱮᱫ᱾
ᱥᱟᱦᱮᱫ ᱟᱹ ᱵᱩᱡᱷᱟᱹᱜ ᱜᱮᱭᱟ, ᱡᱮᱢᱚᱱ ᱟᱵᱚᱣᱟᱜ ᱱᱚᱣᱟ ᱥᱚᱢᱟᱡᱽ ᱦᱮᱸᱥᱮ᱾ ᱟᱵᱚᱣᱟᱜ ᱢᱟᱱᱮ ᱢᱤᱫᱴᱟᱝ ᱥᱚᱢᱟᱡᱽ ᱨᱮ ᱪᱮᱫ ᱠᱚ ᱢᱮᱱᱟᱜ-ᱟ, ᱚᱱᱟ ᱠᱚ ᱡᱷᱚᱛᱚ ᱤᱫᱤ ᱠᱟᱛᱮᱜ᱾ ᱫᱩᱠ-ᱥᱩᱠ ᱥᱮ ᱠᱟᱞᱪᱟᱨ ᱛᱷᱮᱠᱮ ᱡᱟ ᱡᱟᱵᱚᱛᱤ᱾ ᱢᱤᱫᱴᱟᱝ ᱫᱟᱨᱮ ᱱᱟᱹᱲᱤ, ᱚᱱᱟ ᱠᱚ ᱢᱮᱥᱟ ᱠᱟᱛᱮᱫ᱾
ᱟᱪᱪᱷᱟ ᱾
ᱢᱟᱱᱮ ᱯᱨᱚᱠᱤᱛᱤ, ᱚᱱᱟ ᱠᱚ ᱢᱮᱥᱟ ᱠᱟᱛᱮᱜ ᱡᱟ ᱡᱩᱵᱚᱛᱤ ᱟᱢᱟᱜ ᱢᱚᱱᱮᱨᱮ ᱡᱟᱦᱟᱸ ᱩᱭᱦᱟᱹᱨ ᱪᱤᱱᱛᱟᱹ᱾
ᱚ
ᱛᱟᱦᱮᱱᱟ᱾ ᱚᱱᱟ ᱠᱚ ᱡᱤᱱᱤᱥ ᱟᱢ ᱢᱤᱫᱴᱟᱝ ᱥᱟᱫᱟ ᱠᱟᱜᱚᱡᱽ ᱨᱮᱢ ᱚᱞ ᱤᱫᱤᱭ ᱟᱢ᱾
ᱦ
ᱟᱨ ᱢᱚᱱᱮᱨ ᱠᱟᱛᱷᱟ ᱟᱢᱮᱢ ᱯᱨᱳᱠᱟᱥ ᱤᱫᱤ ᱛᱟᱢᱟ᱾
ᱟᱪᱪᱷᱟ ᱱᱚᱣᱟ ᱠᱚᱫᱚ ᱱᱩᱭ ᱥᱟᱫᱷᱩᱨᱟᱢᱪᱟᱸᱫᱽ ᱢᱩᱨᱢᱩ ᱜᱮ ᱥᱟᱯ ᱨᱟᱠᱟᱵ ᱞᱮᱫᱟᱭ ᱵᱟᱝ?
ᱦᱮᱸ᱾
ᱥᱟᱹᱨᱤ ᱱᱚᱣᱟ ᱫᱚ ᱟᱸᱡᱚᱢ ᱠᱟᱛᱮᱜ ᱦᱚᱸ ᱟᱹᱰᱤ ᱵᱷᱟᱜᱤᱧ ᱵᱩᱡᱷᱟᱹᱣ ᱠᱮᱫᱟ᱾ ᱡᱮ ᱟᱵᱚᱨᱮᱱ ᱱᱚᱝᱠᱟᱱ ᱦᱚᱸ ᱜᱟᱹᱠᱷᱩᱲᱤᱭᱟᱹ ᱜᱚᱝᱠᱮ ᱠᱚ ᱢᱮᱱᱟᱜ ᱠᱚᱛᱟᱵᱚᱱᱟ᱾ ᱡᱟᱦᱟᱸ ᱫᱚ ᱱᱚᱣᱟ ᱪᱤᱠᱤ ᱤᱫᱤ ᱠᱟᱛᱮᱜ, ᱱᱚᱣᱟ ᱥᱟᱶᱛᱟ ᱠᱚ ᱤᱫᱤ ᱠᱟᱛᱮᱜ, ᱱᱚᱣᱟ ᱪᱟᱹᱞᱤ ᱠᱚ ᱤᱫᱤ ᱠᱟᱛᱮᱜ ᱟᱭᱢᱟ ᱠᱤᱪᱷᱩ ᱜᱟᱱ ᱜᱮᱠᱚ ᱚᱞ ᱦᱚᱴᱚ ᱟᱠᱟᱫᱟ᱾ ᱟᱨ ᱱᱚᱣᱟ ᱫᱚ ᱞᱟᱹᱠᱛᱤ ᱠᱟᱱ ᱜᱮᱭᱟ᱾
ᱟᱹᱵᱤᱱ ᱟᱪᱪᱷᱟ ᱟᱹᱵᱤᱱ ᱟᱹᱵᱤᱱ ᱜᱩᱨᱩ ᱜᱚᱢᱠᱮ ᱱᱤᱭᱟᱹ ᱛᱮᱵᱤᱱ ᱞᱟᱹᱭ ᱠᱮᱫᱟ ᱵᱟᱝ ᱟᱪᱪᱷᱟ ᱜᱩᱨᱩ ᱜᱚᱢᱠᱮ ᱵᱤᱱ ᱵᱟᱲᱟᱭᱟ ᱢᱟᱱᱮ ᱛᱤᱥ ᱡᱟᱱᱟᱢ ᱞᱮᱱ ᱛᱟᱦᱮᱸᱜ ᱟᱭ? ᱡᱩᱫᱤ ᱵᱮᱱ ᱵᱟᱲᱟᱭ ᱠᱷᱟᱱ?
ᱚᱱᱠᱟ ᱡᱟᱱᱟᱢ ᱫᱚ ᱞᱟᱹᱭ ᱜᱟᱱᱚᱜ-ᱟ ᱟᱡᱚᱢ ᱞᱤᱫᱟᱹᱧ ᱱᱚᱝᱠᱟ ᱠᱚᱨᱮ ᱚᱠᱟ ᱚᱠᱟᱴᱷᱮᱱ ᱪᱚ ᱢᱤᱫᱴᱟᱝ ᱢᱤᱫᱴᱟᱝ ᱯᱨᱳᱜᱨᱟᱢ ᱦᱩᱭᱩᱜ ᱠᱟᱱ ᱛᱟᱦᱮᱸᱫ, ᱟᱫᱚ ᱚᱰᱮᱧ ᱟᱸᱡᱚᱢ ᱮᱫᱟ ᱱᱚᱣᱟ ᱯᱟᱸᱪᱚᱭ ᱢᱮ ᱩᱱᱤᱥᱥᱚ ᱯᱟᱸᱪ ᱥᱟᱭᱤᱛ ᱨᱮ ᱥᱮᱪᱮᱛ ᱡᱟᱱᱟᱢ ᱞᱮᱱᱟ᱾
ᱟᱪᱪᱷᱟ ᱦᱮᱸ ᱦᱮᱸ ᱟᱹᱰᱤ ᱢᱚᱸᱡᱽ ᱵᱷᱟᱜᱤ ᱵᱤᱱ ᱟᱸᱡᱚᱢ ᱠᱟᱫᱟ ᱱᱚᱣᱟᱜ ᱜᱮ᱾ ᱥᱟᱹᱨᱤ ᱱᱟᱜ ᱫᱚ ᱴᱷᱤᱠ
ᱛᱟᱦᱚᱞᱮ ᱟᱯᱮ ᱱᱚᱣᱟ ᱩᱱᱤᱭᱟᱜ ᱡᱟᱱᱟᱢ ᱢᱟᱦᱟ ᱫᱚᱯᱮ ᱚᱱᱠᱟ ᱠᱚ ᱢᱟᱱᱟᱣ ᱢᱟᱱᱟᱣ ᱜᱮᱭᱟ ᱥᱮ ᱵᱟᱝ?
ᱦᱮᱸ ᱟᱞᱮᱥᱮᱫ ᱢᱟᱛᱚᱠᱚ ᱢᱟᱱᱟᱣ ᱜᱮᱭᱟ ᱵᱮᱥ ᱴᱷᱤᱠ ᱠᱟᱛᱮᱜ ᱜᱮ᱾ ᱡᱮᱦᱮᱛᱩ ᱟᱵᱚᱨᱮᱱ
ᱦ
ᱜᱚᱢᱠᱮ ᱠᱟᱱᱟᱭ, ᱡᱷᱚᱛᱚ ᱠᱷᱚᱱᱟᱜ ᱢᱟᱨᱟᱝ ᱜᱚᱢᱠᱮ ᱥᱤᱠᱷᱱᱟᱹᱛ ᱞᱟᱹᱭ ᱜᱟᱱᱚᱜᱼᱟ ᱮᱢᱟᱵᱚᱱ ᱠᱟᱱᱟᱭ᱾
ᱦ
ᱟᱞᱮ ᱥᱮᱫ ᱫᱚ ᱢᱟᱱᱮ ᱵᱚᱸᱜᱟ ᱵᱩᱨᱩ ᱵᱮᱥ ᱜᱮ ᱦᱩᱭᱩᱜ ᱜᱮᱭᱟ᱾
ᱦᱮᱸ
ᱩᱱ ᱦᱤᱞᱳᱜ ᱫᱚ ᱡᱚᱛᱚ ᱦᱚᱲ ᱥᱟ ᱥᱟᱯᱲᱟᱣ ᱠᱟᱛᱮ ᱪᱟᱞᱟᱣ ᱠᱟᱛᱮ ᱩᱱᱤ ᱴᱷᱮᱱ ᱵᱚᱸᱜᱟ ᱵᱩᱨᱩ ᱠᱟᱛᱮᱫ ᱚᱱᱠᱟᱱ ᱢᱤᱫᱴᱟᱝ ᱯᱨᱳᱜᱨᱟᱢ ᱥᱟᱯᱲᱟᱣ ᱠᱟᱛᱮᱜ ᱛᱟᱦᱮᱸᱱᱟ᱾
ᱵᱟᱦᱟ ᱢᱟᱞᱟ ᱠᱚ ᱜᱩᱛᱩ ᱠᱟᱛᱮᱜ ᱟᱡ ᱦᱟ ᱠᱟᱛᱮᱫ ᱢᱟᱱᱟᱣ ᱜᱮᱭᱟᱞᱮ᱾
ᱦᱮᱸ ᱢᱟᱱᱟᱣ ᱫᱚ ᱫᱚᱨᱠᱟᱨ ᱠᱟᱱ ᱜᱮᱭᱟ᱾ ᱡᱮᱦᱮᱛᱩ ᱜᱩᱨᱩ ᱜᱚᱢᱠᱮ ᱠᱟᱱ ᱛᱟᱵᱚᱱᱟᱭ ᱟᱵᱚᱭᱤᱡ ᱜᱮ᱾ ᱩᱱᱤ ᱠᱷᱟᱹᱛᱤᱨ ᱜᱮ ᱟᱵᱚ ᱱᱚᱣᱟ ᱢᱤᱫᱴᱟᱱ ᱞᱤᱯᱤ ᱵᱚᱱ ᱧᱟᱢ ᱟᱠᱟᱫᱟ ᱟᱨ ᱱᱚᱣᱟᱨᱮ ᱟᱵᱚᱨᱮᱱ ᱟᱭᱢᱟ ᱜᱟᱱ ᱯᱟᱹᱴᱷᱩᱣᱟᱹ ᱠᱚᱠᱚ
ᱦᱮᱸ ᱠᱤᱱᱛᱩ ᱟᱹᱞᱤᱧ ᱢᱤᱫᱴᱟᱝ ᱠᱟᱛᱷᱟ ᱞᱤᱧ ᱢᱮᱱᱟ ᱦᱮᱸ ᱟᱵᱚ ᱦᱚᱜᱼᱚᱭ ᱟᱵᱚ ᱡᱮ ᱟᱵᱚ ᱥᱟᱱᱛᱟᱲ ᱦᱚᱸᱜᱼᱚᱭ ᱵᱚᱱ ᱯᱟᱲᱦᱟᱜ ᱠᱟᱱᱟ᱾ ᱱᱚᱝᱠᱟ ᱟᱵᱚ ᱵᱚᱱ ᱞᱟᱦᱟ ᱪᱟᱞᱟᱜ ᱠᱟᱱᱟ ᱠᱤᱪᱷᱩ ᱠᱤᱪᱷᱩ ᱟᱵᱚ ᱥᱟᱱᱛᱟᱲ ᱜᱮᱠᱚ ᱢᱮᱱᱟ ᱡᱮ ᱪᱮᱫ ᱦᱩᱭᱩᱜᱼᱟ ᱱᱚᱣᱟ ᱚᱞᱪᱤᱠᱤ ᱛᱮ ᱯᱟᱲᱦᱟᱣ ᱠᱟᱛᱮᱜ ᱢᱟᱱᱮ ᱪᱮᱫᱟᱜ ᱠᱟᱛᱷᱟ ᱠᱚ ᱢᱮᱱᱟ ᱟᱹᱵᱤᱱ ᱠᱟᱹᱴᱤᱡ ᱵᱤᱱ ᱞᱟᱹᱭ ᱫᱟᱲᱮᱭᱟᱜᱼᱟ ᱟᱹᱞᱤᱧ ᱢᱚᱛᱚᱞᱤᱧ ᱞᱟᱹᱭᱟ ᱵᱷᱟᱜᱤ ᱜᱮ ᱟᱵᱚᱣᱟᱜ ᱞᱤᱯᱤ ᱛᱮᱵᱚᱱ ᱯᱟᱲᱦᱟᱜ ᱠᱟᱱᱟ᱾ ᱟᱨ ᱠᱤᱪᱷᱩ ᱠᱤᱪᱷᱩ ᱦᱚᱲ ᱚᱱᱠᱟ ᱠᱚ ᱞᱟᱹᱭᱟ ᱪᱮᱫ ᱦᱳᱭᱳᱜᱼᱟ ᱱᱚᱣᱟᱛᱮ ᱯᱟᱲᱦᱟᱣ ᱠᱟᱛᱮᱫ᱿
ᱟᱫᱚ ᱩᱱᱠᱩ ᱫᱚᱠᱚ ᱱᱚᱣᱟ ᱠᱚ ᱢᱚᱱᱮ ᱜᱮᱭᱟ ᱡᱮ ᱵᱟᱠᱚ ᱞᱟᱹᱭᱟ ᱡᱟᱦᱟᱸ ᱡᱤᱱᱤᱥ᱾ ᱚᱞ ᱨᱮᱰᱤ ᱵᱮᱱᱟᱣ ᱠᱚᱨᱟ ᱛᱟᱦᱮᱱᱟ ᱚᱱᱟᱜᱮ ᱡᱚᱢ ᱥᱟᱱᱟ ᱠᱚᱣᱟ᱿ ᱩᱛᱩ ᱡᱩᱫᱤ ᱵᱮᱱᱟᱣ ᱠᱚᱨᱟ ᱛᱟᱦᱮᱱ ᱠᱷᱟᱱ ᱩᱱᱤ ᱚᱱᱟᱜᱮ ᱡᱚᱢᱟᱭ ᱟᱫᱚ ᱟᱫᱚ ᱛᱤᱥ ᱦᱚᱸ ᱵᱟᱭ ᱢᱚᱱᱮᱭᱟ ᱡᱮ ᱤᱧ ᱤᱧ ᱱᱤᱡᱮᱛᱮ ᱢᱤᱫᱴᱟᱝ ᱡᱟᱦᱟᱱᱟᱜ ᱤᱧ ᱵᱮᱱᱟᱣ ᱞᱮᱜᱮ᱾ ᱱᱤᱛᱚᱜ ᱟᱵᱚᱨᱮᱱ ᱡᱟᱦᱟᱸᱭ ᱯᱟᱹᱴᱷᱩᱣᱟᱹ ᱠᱚᱠᱚ ᱯᱟᱲᱦᱟᱜ ᱠᱟᱱᱟ ᱧᱮᱞᱚᱜ ᱠᱟᱱᱟ᱿ ᱱᱤᱛᱚᱜ ᱫᱚ ᱞᱟᱹᱭ ᱜᱟᱱᱚᱜᱼᱟ ᱵᱮᱱᱟᱣ ᱫᱚ ᱵᱟᱹᱱᱩᱜᱼᱟ ᱚᱱᱟᱫᱚ ᱩᱱᱠᱩ ᱯᱟᱹᱴᱷᱩᱣᱟᱹ ᱠᱚ ᱵᱮᱱᱟᱣ ᱮᱫᱟ᱾ ᱟᱨ ᱥᱟᱹᱨᱤ ᱥᱟᱹᱨᱤ ᱠᱟᱛᱷᱟᱭ ᱞᱟᱹᱭ ᱞᱮᱠᱷᱟᱱ ᱫᱚ ᱱᱚᱣᱟ ᱠᱟᱱᱟ᱿ ᱡᱮ ᱱᱤᱛᱚᱜ ᱫᱚ ᱚᱱᱟ ᱦᱚᱸ ᱱᱚᱜ ᱚᱭ ᱵᱮᱱᱟᱣ ᱢᱩᱪᱟᱹᱫᱠᱟᱜᱮ ᱧᱮᱞ ᱧᱟᱢᱚᱜ ᱠᱟᱱᱟ᱿ ᱟᱭᱢᱟ ᱜᱟᱱ ᱱᱤᱛᱚᱜ ᱠᱚᱞᱮᱡᱽ ᱠᱚ ᱤᱥᱠᱩᱞ ᱠᱚ ᱡᱚᱛᱚ ᱠᱚ ᱧᱟᱢ ᱠᱟᱫᱟ ᱥᱟᱶᱛᱮ ᱴᱤᱪᱟᱨ ᱦᱚᱸᱠᱚ ᱧᱟᱢ ᱠᱟᱫ ᱠᱚᱣᱟ ᱠᱤᱪᱷᱩ ᱡᱟᱦᱟᱸᱟᱸᱭ ᱠᱚᱫᱚ ᱢᱮᱱᱟᱜ ᱠᱚᱣᱟ᱾ ᱥᱟᱱ ᱥᱟᱱᱛᱟᱞᱤ ᱛᱮ ᱵᱤ ᱮᱰ ᱠᱚᱨᱟᱣ ᱠᱟᱛᱮ ᱥᱮ ᱮᱴ ᱮᱴᱟᱜ ᱤᱭᱩᱱᱤᱵᱷᱟᱨᱥᱤᱴᱤ ᱠᱷᱚᱱ ᱠᱚ ᱴᱤᱪᱟᱨ ᱦᱚᱸ ᱢᱮᱱᱟᱜ ᱠᱚᱣᱟ ᱟᱨ ᱦᱩᱭ ᱫᱟᱲᱮᱭᱟᱜᱼᱟ ᱟᱜᱟᱢ ᱫᱟᱨᱟᱢ ᱛᱮᱫᱚ ᱟᱨᱦᱚᱸ ᱟᱹᱰᱤ ᱵᱷᱟᱜᱮ ᱧᱚᱜ ᱴᱷᱟᱶ ᱨᱮᱦᱚᱸ ᱱᱚᱣᱟ ᱦᱮᱡ ᱟᱵᱤᱱ ᱪᱮᱫ ᱢᱚᱱᱮᱣᱟ
ᱦᱮᱸ
ᱦᱮ ᱟᱵᱤᱱ ᱥᱟᱶᱛᱮ ᱢᱟᱱᱮ ᱢᱤᱫ ᱢᱚᱛ ᱜᱮ ᱢᱮᱱᱟᱜ ᱞᱤᱧᱟ᱿
ᱟᱫᱚ ᱢᱮᱱᱠᱷᱟᱱ ᱱᱩᱠᱩ ᱫᱚ ᱠᱚ ᱢᱚᱱᱮ ᱜᱮᱭᱟ ᱡᱮᱸ ᱡᱟᱦᱟᱸ ᱮᱴᱟᱜ ᱡᱟᱦᱟᱸ ᱯᱟᱹᱨᱥᱤ ᱛᱮ ᱚᱞᱚᱜ ᱯᱟᱲᱦᱟᱜ ᱠᱚ ᱪᱟᱞᱟᱜ ᱠᱟᱱᱟ ᱚᱱᱟᱜᱮ ᱴᱷᱤᱠ ᱜᱮᱭᱟ ᱚᱱᱟ ᱫᱚ ᱡᱷᱚᱛᱚ ᱠᱤᱪᱷᱩ ᱞᱟᱦᱟ ᱠᱷᱚᱱᱜᱮ ᱛᱮᱭᱟᱨ ᱠᱟᱛᱮᱜ ᱜᱮ ᱢᱮᱱᱟᱜᱼᱟ ᱩᱱᱟᱹᱜ ᱠᱚᱥᱴᱚ ᱦᱚᱸ ᱵᱟᱝ ᱦᱩᱭᱩᱜ ᱠᱟᱱ ᱛᱟᱠᱚᱣᱟ ᱡᱮ ᱦᱟᱨᱠᱮᱛ ᱥᱟᱭᱥᱮᱛ ᱦᱚ ᱵᱟᱝ ᱥᱟᱦᱟᱣ ᱦᱩᱭᱩᱜ ᱠᱟᱱ ᱛᱟᱠᱚᱣᱟ ᱚᱠᱟ ᱞᱮᱠᱟᱱᱟᱜ ᱦᱚᱸ ᱥᱟᱱᱟᱢ ᱠᱤᱪᱷᱩ ᱜᱮ ᱢᱮᱱᱟᱜᱼᱟ ᱟᱫᱚ ᱠᱚ ᱚᱱᱟ ᱛᱮᱜᱮ ᱠᱚ ᱢᱮᱱᱟᱜ ᱠᱚᱣᱟ᱾ ᱢᱮᱱᱠᱷᱟᱱ ᱱᱤᱡᱮᱨᱟᱜ ᱯᱟᱹᱨᱥᱤ ᱫᱚ ᱵᱟᱲᱟᱭ ᱫᱚ ᱞᱟᱹᱠᱛᱤ ᱠᱟᱱ ᱜᱮᱭᱟ᱾ ᱪᱮᱫᱟᱜ ᱥᱮ ᱩᱱᱠᱩ ᱫᱚ ᱟᱭᱢᱟ ᱞᱮᱠᱟ ᱟᱱ ᱦᱚᱲ ᱟᱭᱢᱟ ᱯᱟᱹᱨᱥᱤᱭᱟᱱ ᱦᱚᱲ ᱢᱮᱱᱟᱜ ᱠᱚᱣᱟ ᱥᱟᱱᱟᱢ ᱦᱚᱲ ᱜᱮ ᱟᱠᱚᱣᱟᱜ ᱱᱤᱡᱮ ᱟᱯᱱᱟᱨᱟᱜ ᱯᱟᱹᱨᱥᱤ ᱫᱚ ᱵᱟᱰᱟᱭ ᱢᱮᱱᱟᱜ ᱛᱟᱠᱚᱣᱟ ᱟᱫᱚ ᱚᱱᱟ ᱠᱷᱟᱹᱛᱤᱨ ᱟᱵᱚ ᱦᱚᱸ ᱱᱤᱡᱮᱨᱟᱜ ᱯᱟᱹᱨᱥᱤ ᱫᱚ ᱵᱟᱰᱟᱭ ᱞᱟᱹᱠᱛᱤ ᱠᱟᱱ ᱛᱟᱵᱚᱱᱟ ᱟᱵᱚ ᱫᱚ ᱪᱮᱫᱟᱜ ᱫᱚ ᱮᱴᱟᱜ ᱦᱚᱲᱟᱜ ᱯᱟᱹᱨᱥᱤ ᱛᱮᱵᱚᱱ ᱟᱯᱱᱟᱨᱚᱜᱼᱟ ᱟᱵᱚ ᱦᱚᱸ ᱡᱟᱦᱟᱸ ᱩᱱᱠᱩ ᱯᱟᱨᱥᱤ ᱫᱚ ᱢᱤᱫᱴᱟᱝ ᱦᱟᱨᱟᱼᱵᱩᱨᱩᱣᱟᱱ ᱯᱟᱹᱨᱥᱤ ᱦᱩᱭᱮᱱ ᱤᱭᱟᱹ ᱠᱟᱱᱟ ᱨᱮ ᱦᱚᱸ
ᱦᱮᱸ ᱥᱮ
ᱦᱩᱸ
ᱟᱵᱤᱱ ᱱᱚᱝᱠᱟᱱ ᱦᱚᱲ ᱫᱚ ᱪᱮᱫ ᱞᱟᱹᱭ ᱢᱮᱛᱟ ᱵᱤᱱ ᱡᱩᱫᱤ ᱠᱚ ᱟᱹᱵᱤᱱ ᱠᱚ ᱢᱮᱛᱟᱹᱵᱤᱱ ᱠᱷᱟᱱ ᱩᱱᱠᱩ ᱱᱚᱣᱟ ᱪᱮᱛᱟᱱ ᱨᱮ ᱢᱤᱫ ᱵᱟᱨ ᱠᱟᱷᱟ ᱠᱟᱛᱷᱟ ᱵᱩᱡᱷᱟᱹᱣᱟᱠᱚᱵᱤᱱ ᱛᱟᱦᱚᱞᱮ ᱟᱹᱵᱤᱱ ᱪᱮᱫ ᱵᱤᱱ ᱢᱮᱛᱟ ᱠᱚᱣᱟ
ᱱᱚᱣᱟ ᱵᱤᱱ ᱞᱮᱵᱤᱱ ᱟᱵᱤᱱ ᱠᱩᱠᱞᱤᱭ ᱵᱤᱱᱟ ᱟᱹᱞᱤᱧ ᱦᱚᱸ ᱵᱟᱞᱤᱧ ᱵᱩᱡᱷᱟᱹᱣ ᱫᱟᱲᱮᱭᱟᱜᱫᱟ
ᱟᱪᱪᱷᱟ ᱚᱠᱛᱚ ᱠᱚᱦᱚᱸ ᱯᱚᱨᱚᱢᱮᱱ ᱛᱟᱞᱟᱝᱼᱟ ᱟᱨᱦᱚᱸ ᱚᱠᱛᱚ ᱞᱟᱝ ᱧᱟᱢᱟ ᱱᱚᱝᱠᱟ ᱜᱮᱞᱟᱝ ᱨᱚᱯᱚᱲᱟ
ᱛᱟᱦᱚᱞᱮ ᱱᱚᱝᱠᱟ ᱜᱮᱵᱚᱱ ᱨᱚᱯᱚᱲᱟ ᱫᱚᱦᱚᱭ ᱫᱟᱞᱤᱧ ᱛᱟᱦᱚᱞᱮ ᱦᱮᱸ